ᱦᱳᱭ ᱜᱚᱢᱠᱮ, ᱡᱚᱦᱟᱨ ᱜᱮ ᱾
ᱦᱳᱭ ᱡᱚᱦᱟᱨ ᱜᱮ, ᱡᱚᱦᱟᱨ ᱡᱚᱦᱟᱨ᱾
ᱨᱚᱲ ᱠᱚ ᱟᱹᱞᱤᱧᱟᱜ ᱱᱚᱛᱮ ᱠᱷᱚᱱ, ᱵᱮᱥ ᱜᱮ ᱟᱸᱡᱚᱢᱚᱜ ᱠᱟᱱᱟ ᱛᱚ? ᱦᱳᱭ ᱟᱵᱮᱱᱟᱜ ᱦᱚᱸ ᱟᱹᱰᱤ ᱱᱟᱯᱟᱭ ᱜᱮ, ᱟᱸᱡᱚᱢ ᱦᱤᱡᱩᱜ ᱠᱟᱱᱟ᱾
ᱦᱩᱸ᱾
ᱛᱟᱦᱚᱞᱮ, ᱫᱟᱹᱛᱟᱹᱱᱤ ᱵᱟᱲᱟ ᱠᱚ ᱦᱩᱭᱱᱟ ᱥᱮ ᱟᱹᱣᱨᱤ ᱜᱚᱢᱠᱮ?
ᱵᱟᱝ ᱱᱤᱛᱚᱜ ᱪᱟᱹᱞᱩ ᱟᱠᱟᱱᱟ, ᱢᱟᱱᱮ ᱥᱴᱟᱴ ᱟᱠᱟᱱᱟ ᱫᱟᱹᱛᱟᱹᱱᱤ ᱠᱚ ᱱᱚᱜᱼᱚᱭ᱾ ᱱᱚᱣᱟ ᱠᱚᱜᱮ ᱵᱮᱨᱮᱫ ᱵᱟᱲᱟ ᱠᱟᱛᱮᱜ, ᱱᱚᱣᱟ ᱠᱚᱫᱚ ᱛᱤᱱᱟᱹᱜᱹ ᱱᱚᱣᱟ ᱠᱚ ᱠᱩᱨᱩᱢᱩᱴᱩ ᱦᱩᱭᱩᱜ ᱠᱟᱱᱟ ᱱᱚᱣᱟ ᱠᱚ ᱞᱟᱹᱜᱤᱫ ᱛᱮ᱾
ᱮᱠᱟᱞ ᱮᱠᱟᱞ ᱟᱹᱰᱤ ᱱᱟᱯᱟᱭ᱾ ᱤᱧ ᱦᱚᱸ ᱱᱚᱜᱼᱚᱭ ᱦᱟᱸᱜ ᱱᱚᱛᱮ ᱜᱟᱹᱰᱭᱟᱹ ᱥᱮᱫ ᱨᱮ ᱦᱟᱸᱜ ᱫᱟᱹᱛᱟᱹᱱᱤ ᱜᱮ ᱦᱟᱸᱜ ᱦᱮᱡ ᱦᱩᱭ ᱟᱠᱟᱱᱟ᱾ ᱦᱮ ᱛᱚ ᱾ ᱱᱚᱛᱮ ᱠᱷᱚᱱ ᱫᱚ ᱦᱟᱸᱜ ᱱᱮᱴᱳᱣᱟᱨᱠ ᱠᱚ ᱵᱮᱥ ᱜᱮ ᱧᱟᱢᱟ ᱛᱚ, ᱚᱱᱟᱛᱮ ᱟᱫᱚ ᱢᱮᱱᱫᱟᱹᱧ ᱵᱟᱝ ᱛᱟᱦᱮᱸᱞᱮ ᱠᱟᱹᱴᱤᱡ ᱠᱟᱹᱢᱤ ᱠᱚᱦᱚᱸ ᱞᱟᱦᱟ ᱤᱫᱤ ᱠᱷᱮᱞ ᱞᱮᱠᱷᱟᱱ ᱫᱚ ᱱᱟᱯᱟᱭᱚᱜ ᱜᱮᱭᱟ᱾
ᱦᱳᱭ᱾
ᱛᱟᱦᱚᱞᱮ ᱜᱚᱝᱠᱮ, ᱱᱟ ᱫᱟᱜ ᱡᱟᱹᱲᱤ ᱠᱚᱫᱚ ᱪᱮᱫ ᱞᱮᱠᱟ ᱟᱯᱮᱥᱮᱡ?
ᱫᱟᱜ ᱡᱟᱹᱲᱤ ᱫᱚ ᱪᱮᱫ ᱞᱤᱧ ᱞᱟᱹᱭᱟ, ᱢᱟᱱᱮ ᱠᱚᱴᱟ ᱫᱤᱱ ᱠᱷᱚᱡ ᱮᱠᱫᱚᱢ ᱴᱳᱴᱟᱞᱤ ᱵᱚᱱᱫᱷᱚ ᱩᱛᱟᱹᱨ ᱠᱟᱫᱟᱭ᱾
ᱦᱮᱸ᱾
ᱵᱚᱱᱫᱷ ᱟᱹᱰᱤ ᱟᱹᱰᱤ ᱡᱟᱹᱥᱛᱤ ᱥᱤᱛᱩᱝ ᱵᱩᱡᱷᱟᱹᱜ ᱠᱟᱱᱟ᱾
ᱦᱩᱸ ᱦᱩᱸ ᱦᱩᱸ᱾ ᱛᱟᱦᱚᱞᱮ ᱛᱚᱞᱟ ᱠᱚ ᱦᱟᱸᱜ, ᱜᱤᱰᱤ ᱯᱮ ᱫᱷᱩᱨᱟᱹᱣ ᱟᱠᱟᱱᱟ ᱥᱮ ᱟᱹᱣᱨᱤ ᱚᱱᱛᱮ ᱫᱚ?
ᱦᱳᱭ ᱢᱟᱱᱮ, ᱜᱤᱰᱤ ᱫᱚ ᱜᱤᱰᱤ ᱦᱩᱭ ᱠᱟᱱᱟ ᱟᱫᱚ ᱟᱵᱚᱣᱟᱜ ᱢᱟ ᱦᱟᱸᱜ ᱪᱟᱥ ᱢᱟ ᱦᱟᱸᱜ ᱦᱚᱭᱛᱚ ᱢᱤᱫᱴᱤᱡ ᱫᱚ ᱡᱟᱦᱟᱸ ᱵᱚᱱ ᱢᱮᱛᱟᱜ ᱠᱟᱱ, ᱵᱟᱹᱭᱦᱟᱹᱲ ᱟᱨ ᱢᱤᱫᱴᱤᱡ ᱫᱚ ᱢᱮᱛᱟᱜ ᱠᱟᱱᱟ ᱵᱚᱱ ᱦᱟᱸᱜ ᱵᱟᱹᱫᱽ᱾ ᱟᱫᱚ ᱵᱟᱹᱫᱽ ᱠᱚᱫᱚ ᱦᱟᱸᱜ ᱚᱱᱠᱟ ᱫᱚ ᱟᱹᱣᱨᱤ ᱜᱤᱰᱤ ᱜᱚᱫ ᱦᱩᱭᱩᱜᱼᱟ ᱦᱟᱸᱜ, ᱟᱨ ᱵᱟᱹᱭᱦᱟᱹᱲ ᱠᱚᱫᱚ ᱜᱤᱰᱤ ᱠᱟᱛᱮᱫ ᱦᱟᱸᱜ ᱧᱚᱜ ᱠᱟᱱᱟ ᱦᱟᱸᱜ ᱠᱤᱪᱷᱩ ᱜᱟᱱ ᱫᱚ᱾
ᱦᱩᱸ᱾
ᱮᱠᱟᱞ ᱮᱠᱟᱞ᱾ ᱛᱟᱦᱞᱮ ᱜᱚᱝᱠᱮ ᱢᱟ ᱢᱤᱫᱴᱮᱱ ᱴᱚᱯᱤᱠ ᱠᱚ ᱞᱟᱹᱭ ᱛᱟᱞᱟᱝ ᱢᱮ, ᱚᱱᱟ ᱴᱚᱯᱤᱠ ᱨᱮᱜᱮ ᱞᱟᱝ ᱜᱟᱞᱢᱟᱨᱟᱣ ᱞᱮᱱᱠᱷᱟᱱ ᱡᱟᱹᱱᱤᱡ ᱟᱨᱦᱚᱸ ᱱᱟᱯᱟᱭᱚᱜᱼᱟ᱾
ᱦᱳᱭ ᱱᱟᱯᱟᱭᱚᱜᱼᱟ᱾ ᱴᱚᱯᱤᱠ ᱫᱚ ᱱᱚᱜᱼᱚᱭ ᱥᱮᱴᱮᱨᱟ ᱟᱠᱟᱱ, ᱱᱚᱜᱼᱚᱭ ᱡᱟᱦᱟᱸ ᱟᱵᱚᱣᱟᱜ ᱛᱤᱥᱮ ᱡᱩᱱ ᱤᱭᱟᱹ ᱛᱮᱜᱮ ᱠᱤᱪᱷᱩ ᱜᱟᱞᱢᱟᱨᱟᱣ ᱞᱮᱠᱷᱟᱡ ᱡᱟᱹᱱᱤᱡ ᱵᱷᱟᱹᱜᱤ ᱠᱚᱜᱼᱟ᱾
ᱮᱠᱟᱞ ᱮᱠᱟᱞ ᱾ᱱᱚᱜᱼᱚᱭ ᱦᱟᱸᱜ ᱛᱤᱨᱤᱥᱟ ᱡᱩᱱ ᱦᱟᱸᱜ ᱥᱮᱴᱮᱨᱮᱱ ᱜᱮᱭᱟ ᱦᱟᱸᱜ ᱛᱤᱭᱟᱹᱜ ᱮᱱ ᱛᱟᱵᱚᱱᱟ᱾ ᱛᱚ ᱛᱟᱦᱚᱞᱮ ᱟᱯᱮ ᱥᱮᱫ ᱫᱚ ᱪᱮᱫ ᱞᱮᱠᱟ ᱯᱮ ᱢᱟᱱᱟᱣ ᱜᱮᱭᱟ, ᱠᱟᱹᱴᱤᱡ ᱞᱟᱹᱭ ᱛᱟᱞᱟᱝ ᱢᱮ?
ᱟᱞᱮ ᱥᱮᱫ ᱫᱚ ᱢᱟᱱᱟᱣ ᱫᱚ ᱢᱚᱴᱟ ᱢᱩᱴᱤ ᱵᱮᱥ ᱧᱚᱜ ᱜᱮ ᱵᱷᱟᱜᱤ ᱜᱮ ᱦᱩᱭᱩᱜᱼᱟ᱾ ᱚᱡᱟᱠ ᱡᱚᱢᱚᱠ ᱜᱮ᱾ ᱢᱟᱱᱮ ᱠᱷᱩᱵ ᱮᱠᱴᱟ ᱵᱷᱟᱞᱤ ᱫᱚ ᱵᱟᱝ ᱨᱮᱦᱚᱸ ᱛᱟᱹᱣ ᱢᱚᱴᱟᱢᱩᱴᱤ ᱡᱟᱠ ᱤᱱᱠᱟᱹ ᱫᱚ ᱢᱳᱴᱟᱢᱩᱴᱤ ᱦᱩᱭᱩᱜᱼᱟ, ᱢᱟᱱᱮ ᱡᱟ ᱟᱵᱚᱣᱟᱜ ᱢᱟᱱᱮ ᱱᱚᱜ- ᱳᱭ ᱠᱷᱩᱵ ᱮᱠᱴᱟ ᱵᱷᱟᱞᱤ ᱫᱚ ᱵᱟᱝ ᱢᱚᱴᱟᱢᱩᱴᱤ ᱦᱩᱭᱩᱜ-ᱟ, ᱴᱷᱤᱠᱼᱴᱷᱟᱠ ᱜᱮ ᱡᱟᱦᱟᱸ ᱟᱵᱚᱣᱟᱜ ᱢᱟᱱᱮ ᱩᱱᱠᱤᱱ ᱵᱟᱦᱟ ᱢᱟᱞᱟ ᱦᱚᱨᱚᱜ ᱠᱚ ᱥᱟᱣ- ᱛᱮ ᱩᱱᱠᱤᱱ ᱱᱤᱭᱟᱹᱛᱮ ᱟᱵᱚᱣᱟᱜ ᱠᱤᱪᱷᱩ ᱮᱱᱮᱡ ᱥᱮᱨᱮᱧ᱾ ᱤᱭᱟᱹ ᱤᱱᱠᱟᱹ ᱜᱮ ᱤᱱᱟᱹ ᱠᱷᱚᱡ ᱵᱟᱹᱲᱛᱤ ᱫᱚ ᱟᱨ ᱵᱟᱹᱭᱥᱤ ᱫᱚ ᱵᱟᱭ ᱦᱩᱭᱩᱜ ᱠᱟᱱᱟ ᱦᱳᱭ ᱛᱚ᱾
ᱱᱮᱛᱟᱨ ᱦᱚᱸ ᱯᱨᱳᱜᱨᱟᱢ ᱠᱚ ᱦᱩᱭᱩᱜ ᱠᱟᱱ ᱜᱮᱭᱟ ᱥᱮ ᱵᱟᱝ ᱱᱮᱛᱟᱨ ᱫᱚ ᱵᱟᱝ ᱦᱩᱭᱩᱜ ᱠᱟᱱᱟ?
ᱱᱮᱛᱟᱨ ᱫᱚᱻ ᱚᱱᱠᱟ ᱫᱚ ᱯᱨᱳᱜᱨᱟᱢ ᱠᱚᱫᱚ ᱵᱟᱝ ᱦᱳᱭᱳᱜ ᱠᱟᱱᱟ ᱯᱨᱳᱜᱨᱟᱢ ᱫᱚ ᱟᱞᱮᱥᱮᱫ ᱫᱚ ᱦᱩᱭ ᱫᱚ᱾
ᱦᱩᱸ ᱦᱩᱸ
ᱢᱟᱱᱮ ᱯᱟᱹᱦᱤᱞ ᱫᱚ ᱦᱩᱭᱩᱜ ᱠᱟᱱ ᱛᱟᱦᱮᱱᱟ ᱢᱟᱲᱟᱝ ᱫᱚ ᱢᱮᱱᱠᱷᱟᱱ ᱟᱨᱚ ᱤᱱᱠᱟᱹᱱ ᱠᱤᱪᱷᱩ ᱚᱱᱠᱟ ᱠᱚ ᱚᱰᱳᱠ ᱦᱩᱭᱱᱟ᱾ ᱠᱩ ᱵᱟᱰᱟᱭᱟᱱ ᱤᱭᱟᱹ ᱠᱚ ᱦᱚᱲ ᱠᱚ ᱠᱤᱪᱷᱩ ᱢᱮᱱᱫᱚᱠᱚ ᱵᱟᱝᱜᱮ ᱮᱴᱟᱜ ᱠᱤᱪᱷᱩ ᱯᱨᱳᱜᱨᱟᱢ ᱠᱚᱫᱚ ᱵᱟᱝ ᱦᱳᱭᱳᱜ-ᱟ, ᱡᱟᱥᱴ ᱱᱩᱠᱤᱱ ᱧᱩᱛᱩᱢ ᱛᱮ ᱟᱵᱚ ᱱᱩᱠᱤᱱᱟᱜ ᱡᱟ ᱵᱟᱦᱟ ᱢᱟᱞᱟ ᱦᱚᱨᱚᱜ ᱱᱩᱠᱤᱱ ᱤᱱᱟᱹ ᱠᱚ ᱤᱭᱟᱹ ᱵᱟᱲᱟ ᱠᱟᱛᱮᱫ ᱠᱤᱪᱷᱩ ᱚ ᱩᱱᱠᱤᱱ ᱧᱩᱛᱩᱢ ᱛᱮ ᱮᱱᱮᱡ ᱥᱮᱨᱮᱧ ᱠᱚ ᱦᱩᱭᱩᱜ-ᱟ, ᱟᱨ ᱪᱮᱫ
ᱚᱱᱠᱟᱱᱟᱜ ᱥᱮ ᱨᱚᱠᱚᱢ ᱞᱟᱹᱴᱩ ᱯᱨᱳᱜᱨᱟᱢ ᱠᱚ ᱪᱮᱫ ᱦᱚᱸ ᱵᱟᱭ ᱦᱩᱭᱩᱜ-ᱟ᱾
ᱦᱳᱭ ᱚᱱᱠᱟᱜᱮ ᱱᱤᱛᱚᱜ ᱫᱚ ᱱᱟᱭᱤᱴ ᱯᱨᱳᱜᱨᱟᱢ ᱫᱚ ᱦᱟᱸᱜ ᱟᱵᱚᱣᱟᱜ ᱥᱟᱶᱛᱟ ᱨᱮᱫᱚ ᱵᱟᱭ ᱵᱮᱥᱟ᱾ ᱚᱱᱠᱟ ᱡᱟᱦᱟ ᱟᱜ ᱢᱟᱱᱮ ᱚᱱᱟ ᱨᱮᱫᱚ ᱠᱟᱹᱴᱤᱡ ᱟᱵᱚᱣᱟᱜ ᱫᱚ ᱪᱮᱫ ᱞᱟᱵᱷ ᱜᱮ ᱵᱟᱱᱩᱜ-ᱟ᱾ ᱛᱚ ᱵᱟᱝ ᱠᱚᱨᱟᱣ ᱜᱮ ᱵᱮᱥᱟ ᱟᱨ ᱦᱩᱞ ᱢᱟᱦᱟ ᱨᱮᱢᱟ ᱟᱵᱚᱣᱟᱜ ᱢᱟ ᱢᱤᱫᱴᱮᱱ ᱫᱩᱠ ᱨᱮᱭᱟᱜ ᱫᱤᱱ ᱠᱟᱱ ᱛᱟᱵᱚᱱ᱾ ᱡᱟᱦᱟᱸ ᱨᱮᱫᱚ ᱟᱵᱚᱨᱮᱱ ᱵᱤᱨ ᱵᱟᱱᱴᱟ ᱠᱚ ᱡᱤᱣᱤ ᱠᱚ ᱟᱞᱟᱭ ᱟᱠᱟᱫ ᱛᱟᱵᱚᱱᱟ ᱟᱵᱚᱣᱟᱜ ᱡᱟᱱᱟᱢ ᱵᱷᱤᱴᱟᱹ ᱞᱟᱹᱜᱤᱫ ᱥᱮ ᱩᱱ- ᱚᱠᱛᱚ ᱨᱮᱱᱟᱜ ᱨᱚᱰᱚᱡ ᱠᱚᱪᱞᱚᱱ ᱠᱷᱚᱱ ᱵᱟᱧᱪᱟᱣ ᱞᱟᱹᱜᱤᱫ ᱛᱚ ᱱᱚᱣᱟ ᱠᱚ ᱩᱭᱦᱟᱹᱨ ᱫᱤᱱ ᱠᱟᱱ ᱛᱟᱵᱚᱱᱟ ᱛᱚ ᱚᱱᱟ ᱞᱮᱠᱟᱛᱮ ᱨᱟᱹᱥᱠᱟᱹ ᱨᱚᱢᱚᱡᱽ ᱫᱤᱱ ᱫᱚ ᱵᱟᱝ ᱠᱟᱱ ᱛᱟᱵᱚᱱᱟ ᱟᱨ ᱚᱱᱟ ᱯᱨᱳᱜᱨᱟᱢ ᱠᱚᱫᱚ ᱫᱚᱦᱚ ᱫᱚ ᱵᱟᱭ ᱵᱩᱜᱤᱭᱟ᱾ ᱛᱚ ᱱᱚᱜ-ᱚ ᱱᱚᱣᱟ ᱟᱹᱞᱤᱧ ᱫᱚᱞᱤᱧ ᱢᱮᱱᱟ᱾
ᱦᱚᱸ ᱟᱨ ᱱᱚᱰᱮ ᱦᱚᱸ ᱟᱞᱮ ᱥᱩᱨ ᱨᱮ ᱯᱟᱹᱦᱤᱞ ᱫᱚ ᱚᱱᱠᱟ ᱦᱩᱭᱩᱜ ᱠᱟᱱ ᱛᱟᱦᱮᱱᱟ ᱡᱟᱛᱨᱟ ᱯᱷᱟᱛᱨᱟ ᱠᱚᱫᱚ ᱦᱩᱭᱩᱜ ᱠᱟᱱ ᱛᱟᱦᱮᱸ ᱨᱮᱦᱚᱸ ᱢᱟᱱᱮ ᱥᱚᱴ ᱡᱟᱛᱨᱟ ᱠᱚ᱾ ᱡᱮ ᱠᱤᱪᱷᱩ ᱩᱱᱠᱤᱱ ᱵᱟᱨᱮ- ᱛᱮᱜᱮ ᱫᱮᱠᱷᱟᱣ᱾ ᱩᱱᱠᱩ ᱚᱠᱟ ᱞᱮᱠᱟ ᱞᱮᱠᱟ ᱛᱮᱠᱚ ᱪᱤᱠᱟᱹ ᱞᱮᱫᱟ ᱵᱟᱝ ᱠᱚ ᱪᱤᱠᱟᱹ ᱞᱮᱫᱟ ᱚᱱᱠᱟ ᱧᱚᱜ ᱜᱮ ᱩᱱᱠᱩ ᱠᱚ ᱩᱫᱩᱜ ᱥᱚᱫᱚᱨᱮᱫ ᱛᱟᱦᱮᱱᱟ ᱱᱚᱣᱟ ᱫᱚ᱾
ᱦᱩᱸ ᱦᱩᱸ ᱦᱩᱸ ᱮᱠᱟᱞ ᱮᱠᱟᱞ ᱟᱪᱪᱷᱟ ᱢᱩᱴᱷᱟᱹᱱ ᱠᱚᱫᱚ ᱟᱯᱮ ᱥᱩᱨ ᱥᱩᱯᱩᱨ ᱠᱚᱨᱮ ᱢᱮᱱᱟᱜ ᱠᱤᱱᱟ ᱥᱮ ᱵᱟᱝ ᱛᱟᱦᱞᱮ?
ᱦᱮᱸ ᱢᱮᱱᱟᱜ ᱠᱤᱱᱟᱹ ᱵᱮᱱᱟᱣ ᱟᱠᱟᱱᱟ ᱠᱤᱱ ᱢᱮᱱᱟᱜ ᱠᱤᱱᱟᱹ᱾
ᱮᱠᱟᱞ ᱮᱠᱟᱞ
ᱦᱩᱸ
ᱟᱞᱮ ᱱᱚᱣᱟ ᱠᱚᱨᱮ ᱫᱚ ᱦᱟᱸᱜ ᱥᱩᱨ ᱥᱩᱯᱩᱨ ᱫᱚ ᱦᱟᱸᱜ ᱩᱱᱟᱹᱜ ᱥᱩᱨ ᱨᱮᱫᱚ ᱵᱟᱹᱱᱩᱜ ᱠᱤᱱᱟᱹ ᱵᱟᱝ ᱠᱚ ᱵᱮᱱᱟᱣ ᱟᱠᱟᱫ ᱠᱤᱱᱟᱹ᱾ ᱛᱚᱵᱮ ᱥᱟᱺᱜᱤᱧ ᱧᱚᱜ ᱪᱟᱞᱟᱣ ᱞᱮᱱᱠᱷᱟᱡ ᱫᱚ ᱦᱟᱸᱜ ᱵᱮᱱᱟᱣ ᱠᱟᱜ ᱠᱤᱱᱟᱹ ᱠᱚ᱾ ᱛᱚ ᱜᱚᱝᱠᱮ ᱢᱤᱫᱴᱮᱱ ᱠᱩᱞᱤᱞᱟᱢ ᱛᱟᱞᱟᱝ ᱜᱮ ᱛᱮᱞᱟᱢ ᱞᱟᱹᱭ ᱛᱟᱞᱟᱝᱟ ᱱᱚᱜ-ᱚᱭ ᱦᱟᱸᱜ ᱥᱤᱫᱩ ᱠᱟᱹᱱᱩ ᱨᱮᱱ ᱢᱩᱴᱷᱟᱹᱱ ᱦᱟᱸᱜ ᱮᱢ ᱧᱮᱞ ᱠᱤᱱᱟᱹ ᱢᱟᱱᱮ ᱴᱚᱴᱷᱟ ᱯᱤᱪᱷᱤ ᱦᱟᱸᱜ ᱨᱩᱯ ᱫᱚ ᱦᱟᱸᱜ ᱵᱷᱤᱱᱟᱹ ᱵᱷᱤᱱᱟᱹᱜ ᱠᱟᱱ ᱛᱟᱹᱠᱤᱱ ᱜᱮᱭᱟ ᱢᱟᱱᱮ ᱴᱷᱤᱠ ᱵᱟᱝ ᱦᱟᱸᱜ ᱢᱤᱞᱟᱹᱜ ᱛᱟᱹᱠᱤᱱᱟ᱾ ᱛᱚ, ᱱᱚᱜ-ᱚ ᱱᱚᱣᱟ ᱨᱮ ᱟᱢ ᱪᱮᱫ ᱠᱟᱛᱷᱟᱢ ᱞᱟᱹᱭᱟ?
ᱱᱚᱣᱟᱨᱮ ᱟᱹᱞᱤᱧ ᱪᱮᱫ ᱞᱤᱧ ᱞᱟᱹᱭᱟ? ᱱᱚᱣᱟ ᱢᱟ ᱦᱟᱸᱜ, ᱟᱵᱚ ᱢᱟ ᱦᱟᱸᱜ᱾ ᱵᱮᱱᱟᱣ ᱢᱟ ᱟᱵᱚ ᱢᱟ ᱵᱟᱵᱚᱱ ᱵᱮᱱᱟᱣᱮᱫ ᱠᱤᱱᱟᱹ ᱤᱭᱟᱹ ᱠᱚᱢᱟ, ᱱᱚᱣᱟ ᱢᱟ᱾
ᱵᱮᱱᱟᱣ ᱫᱟᱠᱚ ᱮᱴᱟᱜ ᱦᱚᱲ, ᱠᱤᱱᱛᱩ ᱟᱵᱚ ᱵᱚᱱ ᱩᱱᱠᱤᱱ ᱵᱚᱱ ᱫᱮᱵᱟ ᱥᱮᱵᱟᱭᱮᱫ ᱠᱤᱱᱟᱹ ᱠᱤᱱᱛᱩ ᱵᱮᱱᱟᱣ ᱫᱟᱠᱚ ᱛᱚ ᱮᱴᱟᱜ ᱦᱚᱲ ᱟᱨ ᱢᱟᱱᱮ ᱡᱚᱛᱚ ᱥᱮᱫ ᱡᱩᱫᱟᱹ ᱡᱩᱫᱟᱹ ᱦᱚᱲ ᱢᱮᱱᱟᱜ ᱵᱚᱱᱟ᱾ ᱟᱫᱚ ᱚᱱᱟ ᱚᱠᱟᱞᱮᱠᱟᱨᱮ ᱩᱱᱠᱤᱱᱟᱜ ᱢᱩᱴᱷᱟᱹᱱ ᱴᱷᱤᱠ-ᱴᱷᱟᱠ ᱟᱞᱤᱧ ᱦᱚᱸ ᱚᱱᱟ ᱴᱷᱤᱠ-ᱴᱷᱟᱠ ᱵᱟᱹᱞᱤᱧ ᱞᱟᱹᱭ ᱫᱟᱲᱮᱭᱟᱜ ᱠᱟᱱᱟ ᱟᱭᱰᱤᱭᱟ ᱠᱟᱛᱮ, ᱟᱵᱮᱱ ᱡᱩᱤ ᱠᱤᱪᱷᱩᱵᱤᱱ ᱞᱟᱹᱭ ᱫᱟᱲᱮᱭᱧ ᱦᱳᱭ ᱟᱵᱮᱱ ᱡᱩᱫᱤ᱾
ᱦᱩᱸ, ᱤᱧᱤᱧ ᱞᱟᱹᱭ ᱞᱮᱛᱟᱞᱟᱝ ᱡᱮ ᱱᱚᱜ-ᱚᱭ ᱡᱮᱢᱚᱱ ᱦᱟᱸᱜ ᱟᱢ ᱡᱩᱫᱤ ᱮᱴᱟᱜ ᱠᱤᱱ ᱮᱴᱟᱜ ᱨᱮᱱᱟᱜ ᱢᱩᱴᱷᱟᱹᱱ ᱵᱤᱫ ᱡᱩᱫᱤ ᱵᱮᱱ ᱧᱮᱞᱟ ᱠᱤ ᱨᱚᱵᱤᱱᱫᱨᱚᱱᱟᱛᱷ ᱴᱷᱟᱠᱩᱨ ᱵᱟ ᱵᱤᱵᱮᱠᱟᱱᱚᱱᱫᱚ, ᱱᱮᱛᱟᱡᱤ ᱮᱸ ᱱᱚᱣᱟ ᱱᱩᱠᱤᱱ ᱦᱟᱸᱜ ᱢᱩᱴᱷᱟᱹᱱ ᱫᱚ ᱦᱟᱸᱜ ᱫᱮᱥ-ᱵᱤᱫᱮᱥ ᱠᱤ ᱡᱟᱦᱟᱸ ᱨᱮᱜᱮ ᱦᱟᱸᱜ ᱮᱢ ᱪᱟᱞᱟᱜ-ᱟ ᱢᱤᱫ ᱜᱮᱦᱟᱸᱜ ᱩᱱᱤ ᱫᱚ ᱦᱟᱸᱜ ᱧᱮᱞ ᱴᱷᱤᱠᱚᱜ ᱜᱮᱭᱟ᱾ ᱛᱚ ᱚᱱᱠᱟ ᱞᱮ ᱚᱱᱠᱟᱜᱮ ᱡᱩᱫᱤ ᱟᱢ ᱥᱤᱫᱩ ᱠᱟᱹᱱᱩ ᱨᱮᱱ ᱢᱩᱴᱷᱟᱹᱱᱮᱢ ᱢᱮᱱᱟ, ᱛᱚ ᱦᱟᱸᱜ ᱩᱱᱠᱤᱱ ᱫᱚ ᱦᱟᱸᱜ ᱴᱷᱤᱠ ᱦᱟᱸᱜ ᱵᱟᱝᱠᱤᱱ ᱧᱮᱞ ᱴᱷᱤᱠᱚᱜ ᱠᱟᱱᱟ ᱦᱟᱸᱜ ᱵᱟᱝ ᱩᱯᱨᱩᱢ ᱦᱟᱸᱜ ᱟᱹᱠᱤᱱ᱾ ᱟᱫᱚᱢ ᱡᱟᱭᱜᱟᱟᱨ ᱨᱮ ᱮᱢᱚᱱ ᱦᱚᱸ ᱩᱱᱠᱤᱱᱟᱜ ᱢᱩ ᱢᱩᱴᱷᱟᱹᱱ ᱧᱮᱞ ᱦᱩᱭᱠᱟᱱᱟ ᱡᱟᱦᱟᱸ ᱨᱮᱫᱚ ᱦᱟᱸᱜ ᱢᱟᱱᱮ ᱟᱻ ᱡᱩᱫᱟᱹ ᱧᱚᱜ ᱜᱮ ᱢᱮᱱ ᱵᱟᱝ ᱜᱟᱱᱚᱜ-ᱟ᱾ ᱛᱚ, ᱱᱚᱜ-ᱚ ᱱᱚᱣᱟ ᱢᱤᱫᱴᱮᱱ ᱟᱹᱰᱤ ᱤᱭᱟᱹ ᱢᱟᱱᱮ ᱵᱟᱵᱚᱱ ᱤᱭᱟᱹ ᱫᱟᱲᱮᱜ ᱠᱟᱱᱟ ᱢᱤᱫᱴᱷᱮᱡ᱾ ᱡᱮᱦᱮᱛᱩ ᱢᱟᱹᱱᱢᱤ ᱠᱟᱱᱟ ᱠᱤᱱ ᱢᱤᱫ ᱨᱚᱠᱚᱢᱟᱜ ᱨᱩᱯ ᱛᱟᱸᱦᱮᱱ ᱛᱟᱹᱠᱤᱱᱟ ᱟᱫᱚ ᱢᱤᱫ ᱨᱚ ᱠᱚᱢ ᱜᱮ ᱵᱮᱱᱟᱣ ᱫᱚᱨᱠᱟᱨ ᱠᱟᱱᱟ᱾ ᱛᱚ ᱩᱱᱠᱤᱱᱟᱜ ᱩᱯᱨᱩᱢ ᱫᱚ ᱚᱱᱟ ᱟᱵᱚᱣᱟᱜ ᱫᱚ ᱢᱟᱱᱮ ᱥᱟᱯᱟᱵ ᱛᱮᱜᱮ ᱦᱟᱸᱜ ᱜᱮ ᱩᱱᱠᱤᱱ ᱫᱚᱠᱤᱱ ᱢᱟᱱᱮ ᱩᱨᱩᱢᱚᱜ ᱠᱟᱱᱟ ᱡᱮ ᱩᱱᱠᱤᱱ ᱫᱚ ᱥᱤᱫᱩ ᱠᱟᱹᱱᱩ ᱠᱟᱱᱟ ᱠᱤᱱ᱾ ᱦᱮᱸ ᱛᱚ, ᱱᱚᱣᱟ ᱢᱤᱫᱴᱮᱱ ᱪᱤᱱᱛᱟᱹ ᱨᱮᱭᱟᱜ ᱠᱟᱱ ᱜᱮᱭᱟ ᱡᱟᱛᱮ ᱜᱚᱴᱟ ᱫᱤᱥᱚᱢ ᱨᱮᱱᱟᱜ ᱜᱚᱴᱟ ᱴᱚᱴᱷᱟᱨᱮ ᱢᱤᱫ ᱨᱚᱠᱚᱢ ᱢᱩᱴᱷᱟᱹᱱ ᱵᱮᱱᱟᱜ ᱛᱟᱹᱠᱤᱱ ᱵᱟ ᱦᱳᱭᱳᱜ ᱛᱟᱹᱠᱤᱱ ᱛᱚᱵᱮ ᱠᱷᱟᱱ ᱫᱚ ᱱᱟᱯᱟᱭᱚᱜ-ᱟ᱾
ᱦᱳᱭ ᱮᱱ ᱪᱷᱟᱹᱭ ᱡᱟᱦᱟᱸ ᱛᱤᱱᱟᱹᱜ ᱢᱟᱱᱮ ᱮᱴᱟᱜ ᱡᱟᱹᱛ ᱥᱮ ᱪᱷᱟᱛᱤᱠ ᱡᱟᱹᱛ ᱢᱮᱱᱟᱜ ᱠᱚ ᱩᱱ ᱠᱚ ᱢᱮᱱ ᱫᱟᱲᱮᱭᱟᱜ ᱢᱟ ᱵᱟᱝ ᱱᱩᱠᱤᱱ ᱫᱚ ᱥᱤᱫᱩ ᱠᱟᱹᱱᱩ᱾ ᱩᱱᱠᱩ ᱢᱟᱱᱮ ᱧᱮᱞ ᱠᱟᱛᱮᱫ ᱦᱚᱸᱠᱚ ᱴᱷᱤᱠ᱾
ᱦᱳᱭ ᱦᱳᱭ ᱟᱨ ᱢᱤᱫᱴᱮᱱ ᱜᱤᱫᱽᱨᱟᱹᱣᱟᱜ ᱠᱩᱠᱞᱤ ᱞᱮᱠᱟ ᱪᱤᱠᱟᱹᱛᱮ ᱡᱩᱫᱤᱧ ᱞᱟᱹᱭᱟ ᱱᱚᱣᱟ ᱜᱮ ᱦᱟᱸᱜ ᱢᱤᱫᱴᱮᱱ ᱜᱤᱫᱽᱨᱟᱹ ᱡᱩᱫᱤ ᱦᱟᱸᱜ ᱟᱢ ᱦᱮᱞᱟᱣ ᱦᱮᱞᱟᱣᱛᱮ ᱦᱟᱸᱜ ᱦᱚᱨ ᱫᱷᱟᱨᱮ ᱨᱮ ᱦᱟᱸᱜ ᱢᱩᱴᱷᱟᱹᱱ ᱧᱟᱢ ᱠᱮᱫ ᱠᱤᱱᱟᱹ ᱦᱚᱭᱛᱳ ᱩᱱᱤᱱ ᱫᱚᱵᱤᱱ ᱠᱟᱴ ᱴᱤᱡ ᱧᱚᱜ ᱜᱮᱭᱟ ᱚᱱᱠᱟ ᱦᱟᱸᱜ ᱢᱮᱸᱫ ᱢᱩᱴᱷᱟᱹᱱ ᱫᱚ ᱴᱷᱤᱠ ᱵᱟᱝ ᱧᱮᱞᱚᱜ ᱠᱟᱱ ᱛᱟᱠᱤᱱᱟ ᱟᱫᱚ
ᱦᱩᱸ᱾
ᱠᱤᱱ ᱦᱟᱸᱜ ᱠᱩᱞᱤ ᱢᱮᱭᱟ ᱫᱚ ᱚᱠᱚᱭ ᱨᱮᱱ ᱠᱟᱱᱟ ᱠᱤᱱ ᱞᱟᱹᱭ ᱟᱫᱮᱜᱮ ᱥᱤᱫᱩ ᱠᱟᱱᱩ᱾ ᱟᱨᱦᱚᱸ ᱧᱚᱜ ᱥᱮ ᱟᱨᱟᱜ ᱡᱩᱫᱤ ᱢᱩᱴᱷᱟᱹᱱ ᱵᱮᱱᱟᱣ ᱠᱟᱜ ᱠᱤᱱᱟᱹᱭ ᱞᱟᱴ ᱞᱟᱹᱴᱩ ᱧᱚᱜ ᱢᱟᱱᱮ, ᱮᱠᱴᱩ ᱦᱟᱸᱜ ᱡᱩᱫᱟᱹ ᱧᱚᱜ ᱠᱤᱱ ᱧᱮᱞᱚᱜ ᱠᱟᱱᱟ ᱟᱫᱚ ᱩᱱᱤᱜ ᱜᱮ ᱦᱟᱸᱜ ᱡᱩᱫᱤ ᱜᱤᱫᱽᱨᱟᱹ ᱠᱩᱞᱤ ᱠᱩᱞᱤ ᱢᱮᱭᱟᱭ ᱵᱟ ᱱᱩᱠᱤᱱ ᱫᱚ ᱪᱤᱞᱤ ᱠᱟᱱᱟ ᱠᱤᱱ ᱦᱟᱸᱜ? ᱡᱩᱫᱤᱢ ᱢᱮᱛᱟᱭᱟ ᱥᱤᱫᱩ ᱠᱟᱱᱩ᱾ ᱟᱫᱚᱭ ᱢᱮᱱᱫᱟᱭ ᱱᱩᱠᱤᱱ ᱢᱟ ᱡᱩᱫᱟᱹᱧ ᱧᱮᱞᱮᱫ ᱪᱤᱠᱟᱛᱮ ᱦᱟᱸᱜ ᱱᱤᱛᱳᱝ ᱱᱚᱣᱟ ᱢᱤᱫᱴᱮᱱ ᱜᱤᱫᱨᱟᱹᱣᱟᱜ ᱠᱩᱠ ᱞᱮᱠᱟᱛᱮ ᱛᱮ ᱦᱟᱸᱜ ᱮᱸ ᱧᱮᱞᱚᱜ ᱛᱟᱵᱚᱱᱟ ᱡᱩᱫᱟᱹ, ᱡᱩᱫᱟᱹ ᱡᱩᱫᱟᱹ ᱦᱟᱸᱜ ᱟᱫᱚ ᱱᱚᱜ-ᱚ ᱱᱚᱣᱟ ᱢᱤᱫ ᱨᱚᱠᱚᱢ ᱠᱚᱢ ᱦᱩᱭ ᱞᱮᱱᱠᱷᱟᱱ ᱫᱚ ᱟᱹᱰᱤ ᱱᱟᱯᱟᱭᱚᱜ-ᱟ᱾
ᱢᱟᱱᱮ ᱟᱹᱰᱤ ᱵᱷᱟᱹᱜᱤ ᱠᱚᱜ-ᱟ᱾
ᱦᱳᱭ, ᱚᱱ ᱚᱱᱟᱜᱮ᱾ ᱟᱨ ᱛᱟᱦᱞᱮ ᱦᱟᱸᱜ ᱜᱚᱝᱠᱮ᱾ ᱟᱻ ᱦᱩᱞ ᱢᱟᱦᱟ ᱢᱟ ᱛᱤᱭᱳᱹᱜᱚᱜ ᱠᱟᱱ ᱜᱮ ᱦᱟᱸᱜ ᱟᱨ ᱪᱟᱥᱵᱟᱥ ᱫᱚ ᱦᱟᱸᱜ? ᱟᱯᱮ ᱫᱚ ᱚᱱᱛᱮ ᱫᱚ ᱢᱟᱱᱮ ᱫᱟᱜ ᱠᱚᱫᱚ ᱪᱮ ᱨᱤᱢᱤᱞ ᱫᱟᱜ ᱵᱚᱨᱥᱟ ᱛᱮᱜᱮ ᱥᱮ ᱡᱟᱸᱦᱟᱱᱟᱜ ᱵᱮᱵᱚᱥᱛᱟ ᱠᱚ ᱢᱮᱱᱟᱜ ᱛᱟᱯᱮᱭᱟ? ᱪᱟᱥ ᱨᱮᱱᱟᱜ᱾
ᱦᱳᱭ, ᱪᱟᱥ ᱠᱚ ᱵᱟᱠᱷᱨᱟ ᱛᱚ ᱯᱩᱨᱟᱹ ᱨᱤᱢᱤᱞ ᱫᱟᱜ ᱮᱸ ᱵᱷᱚᱨᱥᱟ ᱜᱮ᱾ ᱚᱱᱠᱟ ᱫᱚ ᱡᱟᱦᱟᱱᱟᱜ ᱵᱮᱵᱚᱥᱛᱟ ᱠᱚᱫᱚ ᱵᱟᱹᱱᱩᱜᱼᱟ ᱢᱮᱱᱠᱷᱟᱱ ᱛᱩᱯᱩ ᱠᱚ ᱵᱷᱟᱠᱨᱟ, ᱚᱱᱟ ᱠᱚ ᱵᱟᱠᱷᱨᱟ ᱫᱚ ᱢᱤᱫᱴᱤᱡ ᱜᱟᱰᱟ ᱠᱚ ᱢᱮᱱᱟᱜᱼᱟ ᱚᱱᱟ ᱠᱚ ᱚᱱᱛᱮ ᱚᱱᱟ ᱠᱚᱫᱚ ᱠᱷᱩᱵᱮᱭ ᱥᱩᱵᱤᱫᱷᱟ ᱜᱮᱭᱟ᱾ ᱢᱮᱱᱠᱷᱟᱱ ᱡᱟᱦᱟᱸ ᱫᱷᱟᱨᱟ ᱟᱞᱮᱭᱟᱜ ᱜᱟᱰᱟ ᱢᱮᱱᱟᱜᱼᱟ ᱚᱱᱟ ᱫᱚ ᱟᱞᱮᱭᱟᱜ ᱪᱟᱥ ᱞᱟᱹᱜᱤᱫ ᱢᱟᱱᱮ ᱡᱚᱢᱤ ᱠᱚ ᱵᱟᱹᱱᱩᱜᱼᱟ, ᱩᱞᱴᱟᱹ ᱫᱷᱟᱨᱮ ᱢᱮᱱᱟᱜᱼᱟ ᱦᱮᱸ᱾
ᱦᱩᱸ᱾
ᱢᱟᱱᱮ ᱚᱱᱟ ᱫᱚ ᱚᱱᱟᱛᱮ ᱚᱱᱟ ᱞᱟᱹᱜᱤᱫ ᱛᱮᱫᱚ ᱚᱱᱟ ᱫᱚ ᱥᱮᱨᱢᱟ ᱡᱟᱹᱲᱤ ᱡᱩᱫᱤ ᱫᱟᱜᱟᱭ ᱴᱷᱤᱠ ᱴᱷᱟᱠ ᱛᱟᱦᱚᱞᱮ ᱦᱩᱲᱩ ᱚᱱᱟ ᱦᱩᱲᱩ ᱠᱚᱫᱚ ᱴᱷᱤᱠ ᱴᱷᱟᱠ ᱦᱩᱭᱩᱜᱼᱟ ᱵᱟᱝᱠᱷᱟᱱ ᱫᱚ ᱠᱤᱪᱷᱩ ᱢᱟᱱᱮ ᱯᱷᱚᱞᱚᱱ ᱠᱚ ᱴᱷᱤᱠ ᱴᱷᱟᱠ ᱵᱟᱭ ᱧᱟᱢᱚᱜᱼᱟᱭ᱾
ᱦᱩᱸ᱾ ᱛᱟᱦᱞᱮ ᱟᱯᱮ ᱫᱚ ᱦᱟᱸᱜ ᱵᱤᱨ ᱫᱤᱥᱚᱢ ᱠᱟᱱᱟ ᱯᱮ ᱥᱮ ᱱᱚᱝᱠᱟ ᱤᱭᱟᱹ ᱦᱮᱸ ᱥᱚᱢᱚᱛᱷᱚᱞ ᱧᱚᱜ ᱜᱮᱭᱟᱯᱮ ᱭᱟ? ᱚᱱᱛᱮ ᱫᱤᱥᱚᱢ ᱠᱚᱫᱚ᱾
ᱟᱞᱮᱫᱚ ᱵᱤᱨ ᱫᱤᱥᱚᱢ ᱠᱟᱱ ᱜᱮᱭᱟᱞᱮ᱾
ᱦᱮᱸ᱾ ᱟᱞᱮ ᱦᱚᱸ ᱱᱚᱛᱮ ᱫᱚ ᱦᱟᱸᱜ ᱥᱚᱢᱚᱛᱚᱞ ᱫᱚ ᱵᱟᱝ ᱠᱟᱱᱟ᱾ ᱦᱮᱸ ᱪᱟᱥ ᱫᱚ ᱟᱞᱮ ᱦᱚᱸ ᱢᱟᱱᱮ ᱚᱱᱠᱟ ᱫᱟᱜ ᱨᱮᱱᱟᱜ ᱵᱮᱵᱚᱥᱛᱷᱟ ᱠᱷᱩᱵ ᱵᱟᱹᱱᱩᱜ ᱛᱟᱞᱮᱭᱟ᱾ ᱢᱮᱱᱫᱚ ᱨᱤᱢᱤᱞ ᱫᱟᱜ ᱵᱷᱚᱨᱥᱟ ᱛᱮᱜᱮ ᱟᱞᱮ ᱦᱚᱸ ᱪᱟᱥ ᱠᱚᱫᱚ ᱱᱚᱛᱮ ᱫᱚ ᱦᱩᱭᱩᱜ ᱜᱮᱭᱟ᱾ ᱳᱭ ᱨᱤᱢᱤᱞ ᱫᱟᱜ ᱡᱩᱫᱤ ᱴᱷᱤᱠ ᱴᱷᱟᱠ ᱚ ᱟᱛᱳ ᱨᱮ ᱫᱟᱜ ᱞᱮᱭᱟ ᱮᱱᱠᱷᱟᱱ ᱫᱚ ᱪᱟᱥ ᱠᱚ ᱦᱩᱭᱩᱜᱼᱟ ᱟᱨ ᱡᱩᱫᱤ ᱵᱟᱭ ᱫᱟᱜᱟ ᱟᱨ
ᱦᱩᱸ᱾
ᱨᱮ ᱵᱟᱝ ᱦᱩᱭᱩᱜᱼᱟ ᱛᱟᱦᱚᱞᱮ ᱱᱚᱛᱮ ᱫᱚ ᱦᱟᱸᱜ ᱪᱟᱥ ᱠᱚᱫᱚ ᱵᱟᱝ ᱦᱩᱭᱩᱜᱼᱟ, ᱮᱴᱟᱜ ᱜᱟᱰᱟ ᱱᱟᱹᱭ ᱱᱟᱞᱟ ᱥᱮ ᱱᱚ ᱠᱟ ᱥᱚᱞᱟᱨ ᱯᱷᱚᱞᱟᱨ ᱚᱱᱠᱟ ᱫᱚ ᱦᱟᱸᱜ ᱵᱟᱹᱱᱩᱜ ᱛᱟᱞᱮᱭᱟ ᱦᱮᱸ, ᱱᱚᱜᱼᱚ ᱱᱚᱝᱠᱟ ᱨᱤᱢᱤᱞ ᱫᱟᱜ ᱛᱮᱜᱮ ᱟᱞᱮ ᱦᱚᱸ ᱪᱟᱥ ᱠᱚᱫᱚ᱾
ᱦᱩᱸ ᱦᱩᱸ ᱦᱩᱸ᱾ ᱵᱟᱝᱠᱷᱟᱱ ᱟᱹᱰᱤ ᱡᱟᱭᱜᱟ ᱨᱮ ᱦᱳᱭᱛᱚ ᱥᱳᱞᱟᱨ ᱠᱚᱨᱮᱱᱟᱜ ᱵᱮᱵᱚᱥᱛᱟ ᱛᱟᱦᱮᱱᱟ ᱵᱟᱝᱠᱷᱟᱱ ᱚᱸᱰᱮ ᱦᱳᱭᱛᱚ ᱟᱠᱚ ᱠᱚ ᱞᱟᱭᱮ ᱪᱚ ᱚᱸᱰᱮ ᱠᱚ ᱵᱳᱭᱨᱤᱝ ᱯᱷᱳᱭᱨᱤᱝ ᱦᱚᱪᱚᱭᱟᱠᱚ, ᱤᱱᱟᱹ ᱠᱚᱛᱮ ᱠᱚ ᱪᱟᱥᱟ ᱥᱮᱞᱚ ᱢᱮᱞᱚ ᱠᱚᱛᱮ ᱢᱮᱱᱠᱷᱚᱱ ᱟᱵᱚ ᱟᱞᱮ ᱱᱚᱰᱮ ᱫᱚ ᱚᱱᱠᱟ ᱫᱚ
ᱮᱴᱟᱜ ᱫᱤᱥᱚᱢ ᱠᱚᱨᱮ ᱫᱚ ᱦᱟᱸᱜ ᱤᱧ ᱨᱚᱯᱚᱲ ᱵᱟᱲᱟᱭᱮᱱᱟ ᱜᱚᱝᱠᱮ ᱥᱟᱛᱮ ᱟᱫᱚ ᱩᱱᱠᱩ ᱦᱟᱸᱜ ᱠᱚ ᱞᱟᱹᱭᱮᱫᱟ ᱡᱮ ᱟᱞᱮ ᱫᱚ ᱱᱚᱝᱠᱟ ᱢᱟᱱᱮ ᱵᱳᱨᱤᱝ ᱯᱷᱳᱨᱤᱝ ᱦᱚᱸᱠᱚ ᱵᱳᱨᱤᱝ ᱠᱟᱜ ᱞᱮᱭᱟ ᱛᱚ ᱱᱚᱝᱠᱟ ᱟᱞᱮ ᱥᱮᱫ ᱫᱚ ᱚᱱᱠᱟ ᱫᱚ ᱦᱟᱸᱜ ᱵᱟᱹᱱᱩᱜ-ᱟ᱾ ᱟᱫᱚ ᱢᱟᱱᱮ ᱨᱤᱢᱤᱞ ᱫᱟᱜ ᱵᱷᱚᱨᱥᱟ ᱛᱮᱜᱮ ᱦᱟᱸᱜ ᱱᱚᱛᱮ ᱫᱚ ᱦᱟᱸᱜ ᱪᱟᱥ ᱠᱚᱫᱚ ᱦᱩᱭᱩᱜ ᱠᱟᱱᱟ᱾
ᱦᱩᱸ᱾
ᱟᱪᱪᱷᱟ ᱜᱚᱝᱠᱮ ᱦᱩᱲᱩ ᱵᱮᱜᱚᱨ ᱟᱨ ᱪᱮᱫ ᱠᱚᱯᱮ ᱪᱟᱥ ᱛᱟᱦᱮᱱ ᱜᱮᱭᱟ ᱟᱯᱮ ᱥᱮᱫ ᱚᱱᱛᱮ?
ᱩᱸ ᱦᱩᱲᱩ ᱵᱮᱜᱚᱨ ᱫᱚ ᱮᱴᱟᱜᱟᱜ ᱪᱟᱥ ᱠᱚ ᱦᱩᱭᱩᱜ ᱜᱮᱭᱟ ᱢᱮᱱᱠᱷᱟᱱ ᱡᱟᱹᱥᱛᱤ ᱫᱚ ᱢᱟᱱᱮ ᱥᱚᱵᱽᱡᱤ ᱪᱟᱥ ᱦᱩᱭᱩᱜᱼᱟ ᱱᱚᱛᱮ ᱫᱚ᱾
ᱟᱪᱪᱷᱟ ᱟᱪᱪᱷᱟ ᱢᱟᱱᱮ ᱥᱚᱵᱽᱡᱤ ᱫᱚ ᱡᱚᱢ ᱞᱟᱹᱜᱤᱫ ᱜᱮᱯᱮ ᱨᱚᱦᱚᱭᱮᱫᱟ?
ᱦᱩᱸ ᱵᱟᱝ-ᱟ ᱥᱚᱵᱽᱡᱤ ᱫᱚ ᱟᱠᱷᱨᱤᱧ ᱞᱟᱹᱜᱤᱫ ᱟᱹᱠᱷᱨᱤᱧ ᱵᱟᱠᱷᱨᱟ ᱜᱮ᱾
ᱚ ᱟᱹᱰᱤ ᱱᱟᱯᱟᱭ ᱛᱟᱭᱞᱮ ᱟᱞᱮ ᱦᱟᱸᱜ ᱟᱞᱮ ᱫᱚ ᱱᱚᱛᱮ ᱫᱚ ᱦᱟᱸᱜ ᱢᱟᱱᱮ ᱥᱚᱵᱽᱡᱤ ᱪᱟᱥ ᱫᱚ ᱮᱸ ᱠᱷᱩᱵ ᱠᱚᱢ ᱢᱤᱫ ᱵᱟᱨ ᱨᱚᱦᱚᱭ ᱫᱚᱠᱚ ᱨᱚᱦᱚᱭᱟ ᱟᱫᱚ ᱢᱟᱱᱮ ᱱᱤᱡᱮ ᱡᱚᱢ ᱞᱮᱠᱟ᱾ ᱚᱱᱠᱟ ᱫᱟᱜ ᱨᱮᱱᱟᱜ ᱵᱮᱵᱚᱥᱛᱷᱟ ᱴᱷᱤᱠ ᱴᱷᱟᱠ ᱵᱟᱹᱱᱩᱜ ᱛᱮ ᱰᱷᱮᱨ ᱧᱚᱜ ᱵᱟᱢ ᱨᱚᱦᱚᱭ ᱞᱮᱠᱷᱟᱡ ᱫᱚ ᱵᱟᱢ ᱟᱠᱷᱨᱤᱧ ᱠᱮᱭᱟ ᱥᱮ᱾ ᱛᱚ ᱚᱱᱠᱟ ᱞᱮᱠᱟᱛᱮ ᱱᱤᱡᱮ ᱡᱚᱢ ᱞᱮᱠᱟ ᱜᱮ ᱱᱚᱛᱮ ᱫᱚ ᱦᱟᱸᱜ ᱪᱚᱥ ᱮᱸ ᱥᱚᱵᱽᱡᱤ ᱠᱚᱫᱚ ᱪᱟᱥᱼᱵᱟᱥ ᱫᱚ ᱦᱩᱭᱩᱜ ᱜᱮᱭᱟ᱾
ᱦᱩᱸ, ᱟᱫᱚ ᱱᱚᱛᱮ ᱫᱚ ᱦᱟᱸᱜ, ᱢᱟ ᱞᱟᱹᱭ ᱵᱤᱱ᱾
ᱟᱨ ᱢᱟᱱᱮ ᱟᱨ ᱥᱚᱵᱽᱡᱤ ᱥᱟᱶᱛᱮ ᱦᱟᱸᱜ ᱱᱚᱛᱮ ᱫᱚ ᱦᱟᱸᱜ ᱚᱱᱮ ᱛᱩᱲᱤ᱾ ᱜᱩᱦᱩᱢ ᱟᱨ ᱥᱩᱨᱩᱡᱽ ᱢᱩᱠᱷᱤ ᱵᱟᱦᱟ ᱱᱚᱜ ᱚᱱᱟ ᱠᱚᱦᱚᱸ ᱪᱟᱥ ᱠᱚ ᱦᱟᱸᱜ ᱠᱷᱩᱵ ᱠᱚᱢ ᱟᱨᱠᱤ ᱧᱮᱞᱚᱜ ᱜᱮᱭᱟ ᱢᱟᱱᱮ ᱪᱟᱥ ᱜᱮᱭᱟ ᱠᱚ ᱚᱱᱛᱮ ᱫᱚ ᱦᱟᱸᱜ ᱛᱟᱦᱞᱮ ᱛᱩᱲᱤ ᱠᱚᱫᱚ ᱜᱩᱦᱩᱢ ᱠᱚᱫᱚ ᱯᱮ ᱪᱟᱥ ᱮᱫᱟ ᱥᱮ ᱵᱟᱝ
ᱛᱩᱲᱤ ᱫᱚ ᱪᱟᱥ ᱦᱩᱭᱩᱜ ᱜᱮᱭᱟ ᱜᱩᱦᱩᱢ ᱦᱚᱸ ᱦᱩᱭᱩᱜ ᱜᱮᱭᱟ ᱢᱮᱱᱠᱷᱟᱱ ᱯᱟᱹᱦᱤᱞ ᱡᱟᱦᱟᱸ ᱞᱮᱠᱟ ᱦᱩᱭᱩᱜ ᱠᱟᱱ ᱛᱟᱦᱮᱸᱱᱟ ᱚᱱᱟ ᱠᱷᱚᱡ ᱫᱚ ᱠᱤᱪᱷᱩ ᱠᱚᱢ ᱟᱠᱟᱱᱟ ᱜᱚᱦᱩᱢ ᱪᱟᱥ ᱫᱚ
ᱦᱩᱸ
ᱟᱫᱚ ᱚᱱᱮ ᱜᱚᱵᱽᱢᱮᱱᱴ ᱟᱴᱟᱭ ᱮᱢᱚᱜ ᱠᱟᱱ ᱫᱚ ᱡᱟᱛᱮ ᱚᱱᱟ ᱵᱟᱠᱷᱨᱟ ᱟᱴᱟ ᱢᱟ ᱧᱟᱢᱚᱜ ᱠᱟᱱ ᱨᱩᱴᱤ ᱠᱚ ᱵᱟᱜᱟᱣ ᱛᱟᱞᱮᱭᱟ ᱚᱱᱟ ᱛᱮᱦᱚᱸ ᱜᱩᱦᱩᱢ ᱪᱟᱥ ᱫᱚ ᱠᱤᱪᱷᱩ ᱵᱟᱹᱜᱤ ᱧᱚᱜ ᱠᱟᱱᱟ ᱢᱮᱱᱠᱷᱟᱱ ᱥᱚᱵᱽᱡᱤ ᱫᱚ ᱟᱹᱰᱤ ᱡᱳᱨ ᱡᱚᱛᱚ ᱜᱮ ᱚᱱᱟ ᱠᱚᱫᱚ ᱴᱷᱤᱠ ᱜᱮᱭᱟ ᱥᱚᱵᱽᱡᱤ ᱪᱟᱥ ᱠᱚᱫᱚ ᱢᱮᱱᱠᱷᱟᱱ ᱟᱞᱮᱭᱟᱜ ᱟᱠᱷᱨᱤᱧ ᱵᱟᱠᱷᱨᱟ ᱢᱟᱱᱮ ᱟᱹᱰᱤ ᱥᱟᱺᱜᱤᱧ ᱤᱫᱤ ᱞᱟᱜᱟᱣ ᱞᱮᱭᱟ
ᱦᱩᱸ
ᱦᱩᱸ ᱚᱱᱟ ᱠᱟᱹᱴᱤᱡ
ᱟᱯᱮ ᱚᱱᱛᱮ ᱛᱟᱦᱚᱞᱮ ᱥᱩᱨᱡ ᱢᱩᱠᱷᱤ ᱵᱟᱦᱟ ᱠᱚ ᱯᱮ ᱪᱟᱥ ᱛᱟᱦᱮᱱᱟ ᱥᱮ ᱵᱟᱝ
ᱵᱟ ᱵᱟ ᱚᱱᱟ ᱚᱱᱟ ᱚᱱᱟᱴᱟᱜ ᱫᱚ ᱵᱟᱝ ᱦᱩᱭᱩᱜᱼᱟ ᱱᱚᱛᱮ ᱫᱚ ᱪᱟᱥ ᱫᱚ ᱚᱱᱟᱴᱟᱜ ᱫᱚ
ᱦᱩᱸ ᱟᱞᱮ ᱱᱚᱛᱮ ᱫᱚ ᱦᱟᱸᱜ ᱢᱤᱫ ᱵᱟᱨᱭᱟ ᱠᱷᱮᱛ ᱨᱮ ᱫᱚ ᱦᱟᱸᱜ ᱠᱚ ᱨᱚᱦᱚᱭ ᱤᱫᱤᱭᱮᱫ ᱜᱮᱭᱟ ᱦᱮ ᱵᱷᱟᱜᱮ ᱦᱟᱸᱜ ᱱᱮᱥ ᱫᱚ ᱦᱟᱸᱜ ᱢᱟᱱᱮ ᱟᱹᱰᱤ ᱞᱟᱹᱴᱩ ᱞᱟᱹᱴᱩ ᱵᱟᱦᱟ ᱞᱮᱱᱟ ᱛᱚ ᱟᱹᱰᱤ ᱢᱚᱡᱽ ᱧᱮᱞᱚᱜᱼᱟ ᱟᱨ ᱪᱟᱥ ᱫᱟᱠᱚ ᱦᱟᱸᱜ
ᱦᱩᱸ ᱦᱩᱸ ᱱᱚᱛᱮ ᱫᱚ ᱩᱱᱟ ᱫᱚ ᱵᱟᱭ ᱦᱩᱭᱩᱜᱼᱟ
ᱠᱷᱮᱥᱟᱹᱨᱤ ᱠᱚᱠᱚ ᱪᱟᱥ ᱜᱮᱭᱟ ᱥᱮ ᱵᱟᱝ ᱛᱟᱦᱞᱮ ᱦᱟᱸᱜ
ᱠᱟᱹᱥᱟᱹᱨᱤ ᱡᱟᱦᱟᱸ ᱠᱟᱹᱥᱟᱹᱨᱤ ᱴᱤᱥᱤ ᱚᱱᱠᱟᱱᱟᱜ ᱟᱨᱚ ᱡᱟᱦᱟᱸ ᱢᱮᱱᱟᱜᱼᱟ ᱟᱵᱚᱣᱟᱜ ᱟᱨᱚ ᱚᱱᱟ ᱧᱩᱛᱩᱢ ᱦᱟᱸᱜ ᱤᱧ ᱦᱤᱲᱤᱧ ᱜᱚᱫ ᱮᱫᱟ
ᱦᱩᱸ ᱦᱩᱸ ᱦᱩᱸ
ᱚᱱᱟ ᱦᱚᱸ ᱚᱱᱟ ᱠᱚᱦᱚᱸ ᱪᱟᱥ ᱫᱚ ᱢᱟᱲᱟᱝ ᱫᱚ ᱟᱹᱰᱤ ᱡᱟᱹᱥᱛᱤ ᱦᱩᱭᱩᱜ ᱠᱟᱱ ᱛᱟᱦᱮᱸᱱᱟ ᱢᱮᱱᱠᱷᱟᱱ ᱱᱤᱛᱚᱜ ᱫᱚ ᱚᱱᱟ ᱫᱚ ᱵᱟᱝ ᱠᱟᱛᱮᱫ ᱢᱟᱱᱮ ᱥᱚᱵᱽᱡᱤ ᱠᱚ ᱪᱟᱥ ᱫᱟ ᱢᱟᱱᱮ ᱚᱱᱟ ᱛᱮᱫᱚ ᱢᱮᱱ ᱫᱟᱠᱚ ᱩᱱᱟᱹᱜ ᱯᱩᱭᱥᱟᱹ ᱠᱚ ᱵᱟᱝ ᱦᱩᱭᱩᱜ ᱠᱟᱱᱟ ᱥᱚᱵᱽᱡᱤ ᱛᱮ ᱫᱚ ᱯᱚᱭᱥᱟᱹ ᱠᱚ ᱦᱩᱭᱩᱜ ᱠᱟᱱᱟ, ᱚᱱᱟ ᱛᱮᱜᱮ ᱦᱟᱸᱜ ᱠᱤᱨᱤᱧ ᱵᱟᱲᱟᱭᱮᱫ ᱫᱚᱞᱮ
ᱦᱩᱸ ᱦᱩᱸ
ᱦᱩᱸ ᱦᱩᱸ
ᱟᱞᱮᱥ ᱮᱫ ᱫᱚ ᱦᱟᱸᱜ ᱱᱚᱛᱮ ᱫᱤᱠᱩᱼᱼ ᱩᱱᱠᱩ ᱫᱚ ᱦᱟᱸᱜ ᱢᱟᱱᱮ ᱟᱹᱠᱽ ᱦᱟᱸᱜ ᱟᱹᱰᱤ ᱠᱚ ᱪᱟᱥ ᱠᱚ ᱫᱷᱩᱨᱟᱹᱣ ᱟᱠᱟᱱᱟ ᱾
ᱦᱚᱸ
ᱟᱹᱠᱽ ᱦᱟᱸᱜ ᱫᱚᱢᱮ ᱜᱮᱠᱚ ᱪᱟᱥ ᱟᱠᱟᱫᱟ ᱦᱩᱸ ᱟᱨ ᱱᱚᱜᱼᱚᱭ ᱦᱟᱸᱜᱼᱼ ᱛᱩᱢᱟᱨ ᱥᱤᱛᱩᱝ ᱫᱤᱱ ᱦᱟᱸᱜ ᱠᱩ ᱟᱹᱷᱨᱤᱧ ᱪᱟᱵᱟᱜᱼᱼ ᱠᱮᱫᱟ ᱟᱨᱚ ᱦᱟᱸᱜ ᱱᱟᱣᱟ ᱱᱟᱜ ᱠᱚ ᱨᱚᱦᱚᱭ ᱠᱮᱫᱟ ᱾ ᱥᱤᱛᱩᱝ ᱫᱤᱱ ᱚᱱᱟ ᱨᱟᱥᱟ ᱠᱟᱛᱮᱫ ᱠᱚ ᱟᱹᱠᱷᱨᱤᱧ ᱮᱫᱟ ᱢᱟᱱᱮ ᱟᱹᱰᱤ ᱯᱨᱚᱯᱷᱤᱴ ᱠᱤᱱᱛᱩ ᱧᱮᱞᱚᱜ ᱠᱟᱱᱟ ᱚᱱᱟ ᱨᱮ ᱦᱟᱸᱜ ᱾ ᱦᱩᱸ ᱾ ᱢᱤᱫᱴᱮᱱ ᱠᱷᱚᱱ ᱜᱮ ᱦᱟᱸᱜ ᱟᱹᱰᱤ ᱟᱭᱢᱟ ᱴᱟᱠᱟ ᱩᱰᱩᱠᱚᱜ ᱠᱟᱱᱟ ᱛᱚ ᱱᱚᱛᱮ ᱦᱜ ᱜᱷᱩᱱᱭᱟᱹᱼᱼ ᱠᱚ ᱢᱮᱱᱟᱜ ᱠᱚᱣᱟ ᱟᱞᱮ ᱥᱩᱨ ᱛᱮᱫᱚ ᱦᱟᱸᱜ ᱛᱚ ᱩᱱᱠᱩ ᱫᱚ ᱦᱟᱸᱜ ᱱᱚᱣᱟ ᱟᱹᱰᱤ ᱡᱟᱹᱥᱛᱤᱼᱼ ᱠᱚ ᱪᱟᱥ ᱠᱚ ᱧᱮᱞᱚᱜ ᱠᱟᱱᱟ ᱾ ᱱᱚᱣᱟ ᱜᱷᱩᱴᱩ ᱠᱚᱨᱮ ᱫᱚ ᱦᱟᱸᱜ ᱯᱨᱟᱭ ᱡᱚᱛᱚ ᱦᱚᱲ ᱧᱚᱜ ᱞᱮᱠᱟ ᱜᱮ ᱠᱚ ᱨᱚᱦᱚᱭ ᱮᱫᱟ ᱾ ᱡᱚᱛᱚ ᱦᱚᱲ ᱫᱚ ᱵᱟᱝ ᱢᱟᱱᱮ ᱠᱷᱩᱵ ᱠᱚᱢ ᱧᱚᱜ ᱾ᱟᱫᱚ ᱠᱤᱱᱛᱩ ᱧᱮᱞᱚᱜ ᱠᱟᱱᱟ ᱫᱚᱢᱮᱼᱼ
ᱟᱹᱠ ᱠᱫ ᱟᱞᱮ ᱱᱚᱣᱟ ᱠᱚᱨᱮ ᱫᱚ ᱵᱟᱝ ᱦᱩᱭᱩᱜᱼᱟ ᱢᱮᱱᱠᱷᱟᱱ ᱟᱞᱮ ᱠᱷᱚᱡ ᱠᱤᱪᱷᱩᱼᱼ ᱠᱤᱪᱷᱩ ᱥᱟᱹᱜᱤᱧ ᱨᱮ᱾ ᱚᱸᱰᱮ ᱫᱚ ᱟᱹᱰᱤ ᱡᱳᱨ ᱪᱟᱹᱥ ᱦᱩᱭᱩᱜᱼᱟ ᱚᱸᱰᱮ ᱫᱚ ᱟᱹᱰᱤ ᱡᱳᱨ᱾ ᱚᱸᱰᱮ ᱡᱚᱛᱚ ᱦᱚᱲ ᱠᱚ ᱪᱟᱥᱟ ᱚᱸᱰᱮ ᱫᱚ ᱢᱟᱱᱮ ᱟᱹᱰᱤ ᱰᱷᱮᱨ ᱠᱚ ᱪᱟᱥᱟ᱾
ᱦᱟᱸᱭ ᱜᱚᱝᱠᱮ ᱢᱟ ᱦᱟᱸᱜ ᱚᱠᱛᱚ ᱦᱟᱸᱜ ᱪᱟᱵᱟ ᱦᱮᱜ ᱮᱱ ᱛᱟᱞᱝᱟ ᱟᱫᱚ ᱱᱚᱝᱠᱟ ᱜᱮ ᱦᱟᱸᱜ ᱞᱟᱝ ᱱᱚᱸᱰᱮ ᱫᱚᱞᱟᱝ ᱢᱩᱪᱟᱹᱫ ᱫᱟ ᱱᱚᱣᱟ ᱫᱚ᱾
ᱦᱩᱸ ᱦᱩᱸ